ᱟᱧᱟᱹ
ᱦᱳᱭ ᱟᱸᱡᱚᱢᱚᱜ ᱠᱟᱱᱟ᱾
ᱟᱪᱪᱷᱟ, ᱛᱟᱦᱚᱞᱮ ᱱᱮᱛᱟᱨ ᱢᱟ ᱮᱸ ᱫᱟᱜ ᱡᱟᱹᱯᱩᱫ ᱫᱤᱱ ᱠᱟᱱᱟ ᱾ ᱦᱳᱸ ᱥᱮ ᱛᱟᱦᱚᱞᱮ ᱫᱟᱜ ᱠᱚᱫᱚ ᱮᱸ ᱫᱟᱜ ᱮᱫᱟᱭ ᱥᱮ ᱵᱟᱝ ᱟᱯᱮ ᱥᱮᱫ ᱫᱚ ᱛᱟᱦᱚᱞᱮ?
ᱫᱟᱜ ᱮᱫᱟᱭ ᱟᱨ ᱦᱚᱜᱼᱚᱭ ᱛᱚ ᱛᱤᱦᱤᱱ ᱜᱟᱯᱟ ᱧᱮᱞ ᱵᱟᱹᱫᱽ ᱵᱟᱹᱭᱦᱟᱹᱲ ᱠᱚᱨᱮ ᱫᱟᱜ ᱞᱟᱜᱟᱜ ᱠᱟᱱᱟ ᱦᱟᱸᱜ ᱾ ᱟᱫᱚ ᱮᱭᱵᱟᱨᱮ ᱦᱩᱲᱩ ᱠᱚ ᱨᱚᱦᱚᱭ ᱦᱩᱭᱩᱜᱼᱟ ᱾ ᱟᱯᱮ ᱥᱮᱜ?
ᱟᱞᱮ ᱥᱮᱜ ᱦᱚᱸ ᱮᱸ ᱫᱟᱜ ᱫᱚ ᱵᱟᱭ ᱫᱟᱜ ᱮᱫᱟ ᱦᱮᱸ ᱥᱮ ᱾
ᱦᱳᱭ ᱾
ᱢᱤᱫ ᱵᱟᱨ ᱫᱤᱱ ᱫᱟᱜ ᱠᱮᱫᱟ ᱾ ᱛᱟᱨᱯᱚᱨᱮ ᱱᱤᱛᱚᱜ ᱫᱚ ᱱᱟᱦᱱᱟᱜ ᱵᱟᱝ ᱧᱮᱞᱚᱜᱚᱜ ᱠᱟᱱᱟ ᱫᱟᱜ ᱾
ᱦᱳᱭ ᱚᱝᱠᱟ ᱜᱮᱛᱚ ᱾
ᱦᱚᱞᱟᱱᱚᱜ ᱫᱚ ᱱᱟᱦᱱᱟᱜ ᱦᱩᱰᱩᱨ ᱵᱤᱡᱽᱞᱤ ᱜᱮ ᱥᱩᱫᱩ ᱧᱮᱞ ᱮᱱᱟ ᱾
ᱢᱮ ᱴᱮᱱ
ᱦᱳᱭ ᱾
ᱥᱩᱫᱩ ᱦᱩᱰᱩᱨ ᱵᱤᱡᱽᱞᱤ ᱠᱮᱫᱟᱭ ᱟᱨ ᱦᱚᱸᱱ ᱫᱟᱜ ᱢᱟ ᱢᱤᱫ ᱵᱟᱨ ᱴᱷᱚᱯᱮ ᱫᱟᱜ ᱠᱮᱫᱟ ᱾ ᱱᱚᱜᱼᱚᱱᱟ ᱦᱩᱰᱩᱨ ᱵᱤᱡᱽᱞᱤ ᱠᱷᱚᱱ ᱫᱚ ᱡᱩᱫᱤ ᱫᱟᱜ ᱜᱮ ᱫᱟᱜ ᱠᱮᱭᱟ ᱱᱟᱯᱟᱭ ᱠᱚᱜᱼᱟ ᱾
ᱟᱨ ᱱᱮᱛᱟᱨ ᱫᱩᱧ ᱧᱮᱞ ᱮᱫᱟ ᱦᱩᱰᱩᱨ ᱵᱤᱡᱽᱞᱤ ᱜᱮ ᱵᱮᱥᱤ ᱫᱟᱜ ᱫᱚ ᱟᱹᱰᱤ ᱠᱚᱢᱮ ᱫᱟᱜ ᱟᱫᱟᱭ ᱾ ᱦᱩᱰᱩᱨ ᱵᱤᱡᱽᱞᱤ ᱜᱮ ᱵᱮᱥᱤ ᱛᱩᱜ ᱦᱳᱭᱳᱜ ᱠᱟᱱᱟ ᱾
ᱦᱩᱸ ᱱᱚᱜᱼᱚᱱᱟ ᱡᱟᱦᱟᱸ ᱦᱩᱰᱩᱨ ᱵᱤᱡᱽᱞᱤ ᱠᱚ ᱟᱹᱰᱤ ᱡᱟᱹᱥᱛᱤ ᱜᱮ ᱦᱩᱭᱩᱜ ᱠᱟᱱᱟ ᱾ ᱥᱟᱶᱛᱮ ᱟᱵᱟ ᱵᱚᱱ ᱧᱮᱞ ᱫᱟᱲᱮᱜᱼᱟ ᱾ ᱦᱩᱰᱩᱨ ᱵᱤᱡᱽᱞᱤ ᱛᱮ ᱟᱹᱰᱤ ᱟᱭᱢᱟ ᱜᱮ ᱮᱸ ᱦᱚᱲ ᱠᱚ ᱠᱚ ᱜᱚ ᱛᱚ ᱱᱚᱣᱟ ᱠᱷᱚᱱ ᱵᱟᱧᱪᱟᱣ ᱞᱟᱹᱜᱤᱫ ᱢᱤᱫ ᱵᱟᱨ ᱡᱩᱫᱤ ᱩᱯᱟᱹᱭ ᱠᱚᱢ ᱞᱟᱹᱭ ᱫᱟᱲᱮᱜ ᱠᱮᱭᱟ ᱾ ᱡᱩᱫᱤᱢ ᱞᱟᱹᱭ ᱫᱟᱲᱮᱜ ᱠᱷᱟᱱ ᱾
ᱡᱚᱠᱷᱚᱱ ᱮ ᱫᱟᱜᱟᱭ ᱛᱚᱠᱷᱚᱱ ᱫᱚ ᱡᱚᱛᱚ ᱠᱷᱚᱱ ᱫᱚ ᱵᱷᱟᱜᱤ ᱡᱟᱭᱜᱟ ᱫᱚ ᱦᱳᱜ ᱠᱟᱱᱟ ᱚᱲᱟᱜ ᱨᱮ, ᱚᱲᱟᱜ ᱨᱮ ᱛᱮᱦᱮ ᱜᱮᱧ ᱢᱚᱱᱮᱭᱟ ᱡᱮ ᱵᱷᱟᱜᱮ ᱡᱟᱭᱜᱟ ᱠᱟᱱᱟ ᱾ ᱟᱨ ᱦᱚᱭ ᱛᱚ ᱡᱠᱷᱚᱱ ᱦᱚᱭ ᱛᱚ ᱵᱟᱭᱨᱮ ᱠᱚᱨᱮ ᱡᱩᱫᱤᱢ ᱪᱟᱞᱟᱭᱱᱟ ᱡᱠᱷᱚᱱ ᱦᱩᱰᱩᱨ ᱵᱤᱡᱽᱞᱤ ᱭᱟᱭ ᱾ ᱱᱚᱝᱠᱟ ᱡᱮ ᱫᱟᱨᱮ ᱫᱟᱨᱮ ᱵᱩᱴᱟᱹ ᱡᱟᱭᱜᱟ ᱨᱮᱫᱚ ᱛᱟᱦᱮᱸ ᱵᱟᱝ ᱜᱟᱱᱚᱜ ᱾ ᱚᱱᱟ ᱡᱚᱛᱚ ᱯᱷᱟᱠᱟ ᱡᱟᱭᱜᱟ ᱨᱮᱢ ᱛᱟᱦᱮᱱᱟ ᱛᱚᱛᱚ ᱵᱷᱟᱜᱮ ᱾ ᱦᱳᱭᱛᱳ ᱢᱤᱫ ᱴᱷᱮᱱ ᱫᱩᱲᱩᱜ ᱛᱷᱤᱨ ᱱᱟᱢ ᱯᱷᱟᱸᱠᱟ ᱡᱟᱭᱜᱟ ᱨᱮ ᱢᱟᱱᱮ ᱯᱩᱨᱟᱹ ᱚᱸᱰᱮ ᱠᱷᱟᱱ ᱫᱚ ᱢᱟᱱᱮ ᱦᱩᱰᱩᱨ ᱵᱤᱡᱽᱞᱤ ᱡᱟᱦᱟᱸ ᱵᱟᱝ ᱧᱩᱨᱚᱜᱼᱟ ᱾ ᱦᱩᱭᱱᱟ ᱠᱷᱚᱱ ᱫᱚᱢ ᱵᱟᱱᱪᱟᱜᱼᱟ ᱱᱟᱥᱮᱱᱟᱜ ᱾
ᱛᱟᱨᱯᱚᱨᱮ ᱦᱮᱸ ᱾ ᱟᱹᱭ ᱟᱭᱢᱟ ᱟᱭᱢᱟ ᱥᱟᱨᱦᱟᱣ! ᱦᱮᱸᱥᱮ ᱤᱧ ᱵᱟᱰᱟᱭ ᱧᱟᱢ ᱠᱤᱫᱤᱧ ᱡᱟᱜᱮ ᱠᱟᱹᱴᱤᱡ ᱾ ᱛᱟᱯᱚᱨᱮ ᱱᱚᱝᱠᱟ ᱚᱲᱟᱜ ᱠᱚᱨᱮ ᱦᱚᱸ ᱦᱩᱰᱩᱨ ᱵᱤᱡᱽᱞᱟᱹ ᱚᱠᱛᱚ ᱫᱚ ᱢᱟᱱᱟ ᱠᱚ ᱚ-ᱚᱲᱟᱜ ᱠᱚᱨᱮ ᱛᱟᱦᱮᱸ ᱱᱟᱯᱟᱭᱚᱜᱼᱟ, ᱡᱟᱱᱟᱞᱟ ᱥᱩᱨ ᱠᱚᱨᱮ ᱥᱮ ᱢᱮᱲᱦᱮᱫ ᱡᱤᱱᱤᱥ ᱠᱚᱨᱮ ᱥᱟᱵ ᱠᱟᱛᱮᱜ ᱵᱟᱝ ᱛᱟᱦᱮᱸ ᱜᱟᱱᱚᱜᱼᱟ ᱾ ᱟᱨ ᱟᱨᱚ ᱟᱭᱢᱟ ᱞᱮᱠᱟ ᱾ ᱦᱮᱸ ᱥᱮ ᱾
ᱦᱳᱭ ᱾ ᱛᱚᱠᱷᱚᱱ ᱫᱚ ᱫᱟᱜ
ᱞᱟᱹᱭ ᱢᱮ ᱟᱢᱜᱮ ᱞᱟᱹᱭ ᱢᱮ ᱪᱮᱜ ᱮᱢ ᱞᱟᱹᱭ ᱫᱟ?
ᱚ-ᱚᱱᱟᱜᱤᱧ ᱢᱮᱱᱫᱟ ᱵᱚᱞᱮ ᱡᱚᱠᱷᱚᱱ ᱮᱢ ᱡᱟᱦᱟᱸ ᱥᱮᱜ ᱜᱮᱢ ᱪᱟᱞᱟᱜᱼᱟ ᱾ ᱦᱳᱭᱛᱚᱢ ᱧᱮᱞ ᱫᱟ ᱡᱮ ᱫᱟᱜ ᱨᱤᱢᱤᱞ ᱮ ᱨᱟᱠᱟᱵ ᱮᱫᱟᱭ ᱛᱚᱠᱷᱚᱱ ᱫᱚ ᱵᱟᱢ ᱪᱟᱞᱟᱜ ᱠᱟᱱᱟ ᱾ ᱚᱲᱟᱜ ᱨᱮᱜᱮᱢ ᱛᱟᱦᱮᱸᱱᱟ ᱠᱟᱨᱚᱱ ᱫᱚ ᱦᱩᱭᱩᱜ ᱠᱟᱱᱟ ᱦᱚᱜ-ᱚᱭ ᱛᱚᱢ ᱧᱮᱞ ᱫᱟ ᱛᱚ ᱫᱟᱜ ᱫᱚ ᱠᱚᱢ ᱦᱩᱭᱩᱜ ᱠᱟᱱᱟ ᱱᱮᱛᱟᱨ ᱫᱚ ᱦᱩᱲᱩᱨ ᱵᱤᱡᱽᱞᱤ ᱜᱮ ᱵᱮᱥᱤᱭᱮᱫᱟᱭ ᱾
ᱦᱳᱭ ᱾ ᱮᱠᱫᱚᱢ ᱡᱚᱛᱷᱟᱛ ᱠᱟᱛᱷᱟ ᱢᱮᱱ ᱠᱟᱫᱟ ᱾ ᱛᱟᱨᱯᱚᱨᱮ ᱱᱮᱛᱟᱨ ᱞᱟᱦᱟᱛᱮ ᱟᱵᱚ ᱵᱚᱱ ᱧᱮᱞ ᱫᱟᱲᱮᱜᱼᱟ ᱦᱚᱭ ᱫᱟᱜ ᱟᱛᱮᱜ ᱫᱟᱜᱮᱫ ᱛᱟᱦᱮᱸᱜᱼᱮ ᱾ ᱱᱮᱛᱟᱨ ᱚᱱᱠᱟ ᱩᱱᱟᱹᱜ ᱵᱟᱝ ᱧᱮᱞᱚᱜᱚᱜ ᱠᱟᱱᱟ ᱦᱚᱭ ᱫᱟᱜ ᱾ ᱠᱟᱛᱮᱜ ᱫᱟᱜ ᱛᱮ ᱫᱟᱜ ᱦᱳᱭ ᱥᱮ
ᱦᱳᱭ ᱫᱟᱜ ᱫᱚᱭ ᱫᱟᱜ ᱮᱫᱟᱭ ᱾ ᱦᱚᱭ ᱫᱟᱜ ᱢᱮᱱᱛᱮ ᱳᱭ ᱵᱟᱹᱭᱥᱟᱹᱠ ᱵᱚᱸᱜᱟ ᱜᱮ ᱵᱮᱥᱤ ᱚᱱᱠᱟ ᱦᱚᱭ ᱫᱟᱜ ᱟᱛᱮᱜ ᱫᱟᱜᱟᱭ ᱾ ᱵᱟᱝ ᱠᱷᱟᱡ ᱫᱚ ᱮᱭᱛᱚ ᱦᱚᱜᱼᱚᱭ ᱛᱚ ᱱᱮᱛᱟᱨ ᱫᱚ ᱵᱮᱥᱤᱧ ᱧᱮᱞ ᱠᱟᱫᱟ ᱫᱟᱜ ᱨᱮᱦᱚᱸ ᱦᱩᱰᱩᱨ ᱵᱤᱡᱽᱞᱤ ᱟᱛᱮᱭ ᱫᱟᱜᱼᱟᱭ ᱵᱟᱹᱭᱥᱟᱹᱠᱷ ᱵᱚᱸᱜᱟ ᱫᱚ ᱦᱚᱭ ᱫᱟᱜ ᱟᱛᱮ ᱦᱚᱭᱟᱭ ᱤᱭᱟᱹ ᱦᱩᱰᱩᱨ ᱟᱭ ᱡᱚᱛᱚ ᱠᱤᱪᱷᱩ ᱠᱚ ᱛᱚᱠᱷᱚᱱ ᱫᱚ ᱫᱟᱜ ᱛᱚ ᱠᱷᱚᱱ ᱾ ᱦᱩᱰᱩᱨ ᱟᱛᱮᱜ ᱫᱟᱜ ᱦᱚᱭ ᱟᱛᱮᱜ ᱮ ᱫᱟᱜᱟᱭ ᱾
ᱟᱯᱮ ᱥᱮᱜ ᱱᱚᱝᱠᱟ ᱦᱩᱲᱩ ᱵᱟᱫᱽ ᱠᱟᱛᱮᱜ ᱮᱢᱱᱤ ᱫᱤᱱ ᱟᱨᱠᱤ ᱫᱚ ᱪᱮᱜ ᱠᱚ ᱪᱟᱥ ᱠᱚ ᱦᱩᱭᱩᱜ ᱜᱮᱭᱟ ᱢᱤᱫ ᱵᱟᱨᱭᱟ ᱡᱩᱫᱤᱢ ᱞᱟᱹᱭ ᱠᱷᱟᱱ?
ᱛᱩᱲᱤ ᱠᱚᱞᱮ ᱮᱨ ᱜᱮᱭᱟ ᱞᱮ ᱛᱩᱲᱤ ᱠᱩ, ᱡᱚᱱᱰᱨᱟ ᱠᱩ ᱛᱟᱨᱯᱚᱨᱮ ᱦᱩᱭᱩᱜ ᱠᱟᱱᱟ, ᱦᱚᱛᱚᱜ ᱠᱩ, ᱠᱳᱱᱰᱷᱟ ᱠᱩ ᱾ ᱵᱷᱮᱱᱰᱤ ᱠᱩ ᱱᱚᱣᱟ ᱠᱩᱜᱮ ᱞᱮ ᱨᱚᱦᱚᱭ ᱜᱮᱭᱟ ᱞᱮ ᱾ ᱦᱚᱭ ᱛᱚ ᱫᱟᱜ ᱮᱫᱟᱭ ᱛᱚ ᱯᱩᱠᱷᱨᱤ ᱠᱚᱨᱮ ᱫᱟᱜ ᱛᱤᱸᱜᱩᱱᱟ ᱾ ᱛᱚᱠᱷᱚᱱ ᱚᱱᱟ ᱫᱟᱜ ᱛᱮᱜᱮᱞᱮ ᱤᱭᱟᱹᱭᱟᱞᱮ ᱪᱟᱥ ᱟᱞᱮ ᱾
ᱟᱪᱪᱷᱟ ᱾ ᱟᱹᱰᱤ ᱱᱟᱯᱟᱭ ᱦᱮᱸᱥᱮ ᱾
ᱦᱳᱭ, ᱟᱯᱮ ᱥᱮᱜ ᱫᱚ ᱪᱤᱜ ᱠᱚᱯᱮ ᱪᱟᱥ ᱜᱮᱭᱟ?
ᱟᱞᱮ ᱥᱮᱜ ᱱᱤᱛᱚ ᱪᱟᱥᱮᱢ ᱞᱟᱹᱭᱟ ᱱᱟᱱᱟᱜ ᱱᱚᱝᱠᱟ ᱟᱹᱰᱤ ᱟᱭᱢᱟ ᱜᱮ ᱾ ᱪᱟᱥ ᱡᱮᱞᱮᱠᱟ ᱱᱟᱦᱟᱜ ᱟᱹᱞᱩ ᱪᱟᱥ, ᱦᱩᱲᱩ ᱯᱚᱨᱮ ᱡᱩᱫᱤ ᱡᱟᱦᱟᱱᱟᱜ ᱪᱟᱥ ᱡᱟᱹᱥᱛᱤ ᱦᱩᱭᱩᱜᱼᱟ ᱚᱱᱟ ᱫᱚ ᱮᱸᱻᱜ ᱪᱮᱜ ᱠᱚ ᱞᱟᱹᱭᱟ ᱛᱩᱲᱤ ᱟᱞᱮ ᱥᱮᱜ ᱟᱨᱠᱤ ᱟᱻᱞ ᱢᱮᱱᱟᱜᱼᱟ ᱠᱷᱚᱥᱞᱟ ᱚᱱᱟ ᱯᱚᱨᱮ ᱡᱩᱫᱤᱢ ᱧᱮᱞᱟ ᱟᱹᱞᱩ ᱾ ᱛᱟᱨᱯᱚᱨᱮ ᱱᱟᱦᱟᱜ ᱡᱩᱫᱤᱢ ᱧᱮᱞᱟ ᱾ ᱱᱚᱣᱟ ᱵᱤᱞᱟᱹᱛᱤ ᱚᱱᱟ ᱯᱚᱨᱮ ᱠᱚᱱᱰᱦᱟ ᱾ ᱯᱮᱸᱭᱟᱡᱽ ᱾ ᱨᱚᱥᱩᱱ ᱟᱹᱰᱤ ᱠᱚᱢ ᱜᱮᱠᱚ ᱪᱟᱥ ᱜᱮᱭᱟ ᱱᱟ ᱪᱟᱥ ᱫᱚᱠᱚ ᱪᱟᱥ ᱜᱮᱭᱟ ᱾ ᱱᱚᱼᱚᱝ ᱠᱟᱱᱟᱜ ᱟᱭᱢᱟ ᱠᱤᱪᱷᱩ ᱪᱟᱥ ᱜᱮᱭᱟ ᱠᱚ ᱟᱨ ᱛᱟᱨᱯᱚᱨᱮ ᱡᱚᱱᱬᱟ ᱱᱟᱦᱟᱜ ᱞᱟᱦᱟ ᱛᱮ ᱪᱟᱥ ᱦᱩᱭᱩᱜ ᱛᱟᱦᱮᱸ ᱟᱨ ᱜᱩᱦᱩᱢ ᱢᱮᱱᱠᱷᱟᱱ ᱦᱚᱜ ᱚᱱᱟ ᱠᱤᱱ ᱨᱮᱭᱟᱜ ᱪᱟᱥ ᱟᱹᱰᱤ ᱠᱚᱢ ᱤᱫᱤᱜ ᱠᱟᱱᱟ, ᱱᱤᱛᱚᱜ ᱧᱮᱞᱚᱜ ᱠᱟᱱᱟ ᱾ ᱜᱩᱦᱩᱢ ᱢᱟ ᱵᱟᱝ ᱜᱮ ᱯᱩᱨᱟᱹ ᱢᱤᱜ ᱚᱲᱟᱜ ᱦᱚᱸ ᱵᱟᱝ ᱾ ᱟᱨ ᱡᱚᱱᱰᱨᱟ ᱛᱚ ᱦᱮᱸᱜᱮ ᱟᱯᱮ ᱥᱮ ᱚᱱᱠᱟᱱᱟᱜ ᱢᱤᱫ ᱵᱟᱨᱭᱟ ᱡᱟᱦᱟᱸ ᱫᱚ ᱞᱟᱦᱟ ᱛᱮ ᱪᱟᱥ ᱦᱩᱭᱩᱜ ᱛᱟᱦᱮᱸ ᱱᱤ ᱛᱚᱜ ᱵᱟᱝ ᱦᱩᱭᱩᱜ ᱠᱟᱱᱟ ᱚᱱᱠᱟᱱᱟᱜ ᱩᱭᱦᱟᱹᱨ ᱫᱟᱢ ᱡᱟᱦᱟᱱᱟᱜ?
ᱚᱱᱠᱟ ᱫᱚ ᱵᱟᱹᱧ ᱩᱭᱦᱟᱹᱨ ᱫᱟ ᱤᱧ ᱾ ᱛᱚ ᱠᱩ ᱢᱮᱱᱟ ᱠᱩ ᱡᱮ ᱞᱟᱦᱟ ᱛᱮᱫᱚ ᱫᱚᱢᱮ ᱮᱭ ᱨᱟᱦᱤᱲ ᱠᱚᱠᱚ ᱪᱟᱥ ᱜᱮᱭᱟ ᱠᱩ ᱥᱤᱪᱤᱜ? ᱛᱟᱯᱚᱨ ᱨᱟᱦᱮᱲ ᱦᱩᱭᱩᱜ ᱠᱟᱱᱟ ᱟᱨ ᱚᱱᱮ ᱜᱩᱦᱩᱢ ᱠᱚᱦᱚᱸ ᱠᱚ ᱪᱟᱥ ᱠᱮᱭᱟ ᱠᱚ ᱾ ᱱᱮᱛᱟᱨ ᱫᱚ ᱵᱟᱝ ᱠᱚ ᱪᱟᱥ ᱫᱟ ᱾ ᱫᱟᱜ ᱟᱱᱟᱴ ᱦᱚᱛᱮᱡ ᱛᱮ
ᱴᱷᱤᱠ-ᱴᱷᱤᱠ ᱚᱱᱟ ᱨᱟᱦᱮᱲ ᱱᱟᱦᱟᱸᱜ ᱟᱞᱮ ᱥᱮ ᱦᱚᱸ ᱪᱟᱥ ᱮ ᱦᱩᱭᱩᱜ ᱜᱮᱭᱟ ᱩᱭᱦᱟᱹᱨ ᱧᱟᱢ ᱠᱮᱜ ᱞᱟᱹᱭ ᱠᱮᱜ ᱛᱮ ᱾ ᱦᱩᱭᱩᱜ ᱛᱟᱦᱮᱸᱫ ᱟᱨᱠᱤ ᱱᱤᱛᱚᱜ ᱫᱚ ᱢᱤᱫ ᱦᱚᱲ ᱦᱚᱸ ᱵᱟᱝᱠᱚ ᱪᱟᱥ ᱫᱟ ᱾ ᱨᱟᱦᱮᱲ ᱫᱚ ᱢᱮᱱᱟᱠᱚ ᱟᱹᱰᱤ ᱱᱟᱯᱟᱭ ᱾ ᱮ ᱟᱵᱚᱣᱟᱜ ᱢᱮᱱᱠᱷᱟᱱ ᱱᱤᱛᱚᱜ ᱪᱮᱫᱟᱜ ᱵᱟᱠᱚ ᱪᱟᱥ ᱫᱟ ᱦᱮᱸᱥᱮ?
ᱦᱳᱭ ᱾
ᱪᱤᱞᱤ-ᱪᱤᱞᱤ ᱟᱯᱮᱥᱮᱡ ᱟᱹᱥᱩᱞᱮᱜ ᱠᱚᱜᱮᱭᱟ ᱠᱚ ᱱᱮᱛᱟᱨ ᱫᱚ?
ᱡᱤᱵᱽ ᱡᱤᱭᱟᱹᱞᱤ ᱢᱮᱱᱛᱮ ᱰᱟᱝᱨᱤ ᱛᱟᱨᱯᱚᱨᱮ ᱦᱩᱭᱩᱜ ᱠᱟᱱᱟ ᱵᱷᱤᱰᱤ ᱢᱮᱨᱚᱢ ᱫᱚ ᱢᱮᱱᱟᱜ ᱠᱩ ᱜᱮᱭᱟ ᱛᱟᱯᱚ ᱥᱩᱠᱨᱤ ᱥᱤᱢ ᱠᱳ ᱾ ᱱᱚᱣᱟ ᱠᱩᱜᱤᱧ ᱧᱮᱞ ᱠᱟᱜ ᱠᱚᱣᱟ ᱵᱮᱥᱤ ᱟᱞᱮ ᱥᱮᱜ ᱫᱚ ᱾
ᱟᱪᱪᱷᱟ, ᱟᱹᱰᱤ ᱱᱟᱯᱟᱭ ᱾ ᱟᱞᱮ ᱥᱮᱜ ᱟᱞᱮ ᱥᱮᱜ ᱦᱚᱸ ᱱᱚᱝᱠᱟ ᱜᱮ ᱾ ᱮᱻ ᱮᱢ-ᱢᱮᱱᱟᱜ ᱠᱚ ᱛᱟᱢᱟ ᱡᱷᱚᱛᱚ ᱠᱷᱚᱱ ᱡᱟᱹᱥᱛᱤ ᱡᱤᱭᱟᱹᱞᱤ ᱞᱮᱠᱟ ᱛᱮᱫᱚ ᱱᱟᱦᱟᱜ ᱡᱟᱹᱱᱤᱡ ᱱᱤᱛᱚᱜ ᱫᱚ ᱢᱮᱱᱟᱜ ᱠᱚᱣᱟ ᱟᱞᱮ ᱟᱛᱳ ᱨᱮ ᱾ ᱟᱨ ᱚᱱᱟ ᱯᱚᱨᱮ ᱡᱩᱫᱤᱢ ᱞᱟᱹᱭᱟ ᱱᱩᱠᱩ ᱵᱟᱝ ᱡᱟᱹᱥᱛᱤ ᱡᱩᱫᱤᱢ ᱞᱟᱹᱭᱟ ᱦᱚᱭᱛᱚ ᱥᱤᱢ ᱠᱚ ᱦᱩᱭᱩᱜᱼᱟ ᱾ ᱚᱱᱟ ᱯᱚᱨᱮ ᱰᱟᱝᱨᱤ, ᱢᱮᱨᱚᱢ ᱾ ᱚᱱᱟ ᱛᱟᱭᱚᱢ ᱱᱟᱝ ᱮᱸ ᱟᱹᱥᱩᱞ ᱡᱤᱭᱟᱹᱞᱤ ᱫᱚ ᱦᱟᱸᱜ ᱦᱚᱭᱛᱚ ᱥᱩᱠᱨᱤ ᱡᱟᱹᱱᱤᱡ ᱾ ᱟᱨ ᱚᱱᱟ ᱥᱟᱶᱛᱮ ᱟᱭᱢᱟ ᱜᱟᱱ ᱜᱮ ᱢᱮᱱᱟᱜ ᱠᱚᱣᱟ ᱢᱮᱱᱠᱷᱟᱱ ᱩᱭᱦᱟᱹᱨ ᱵᱟᱝ ᱦᱤᱡᱩᱜ ᱠᱟᱱᱟ ᱾ ᱛᱟᱦᱟᱞᱮ ᱱᱚᱝᱠᱟᱱ ᱠᱤᱪᱷᱩ ᱡᱤᱭᱟᱹᱞᱤ ᱡᱟᱦᱟᱸᱭ ᱫᱚ ᱞᱟᱦᱟ ᱛᱮᱠᱚ ᱟᱹᱥᱩᱞᱮᱫ ᱠᱚ ᱛᱟᱦᱮᱸᱫ ᱱᱤᱛᱚᱜ ᱫᱚ ᱵᱟᱯᱮ ᱟᱹᱥᱩᱞᱮᱫ ᱠᱚᱣᱟ? ᱚᱱᱠᱟᱱ ᱠᱚ ᱩᱭᱦᱟᱹᱨ ᱦᱤᱡᱩᱜ ᱠᱟᱱ ᱛᱟᱢᱟ?
ᱦᱮᱸ, ᱢᱮᱱᱫᱟ ᱟ-ᱞᱟᱦᱟ ᱛᱮᱞᱚ ᱜᱮᱰᱮ ᱞᱮ ᱩᱥᱩᱞᱮᱫ ᱠᱚ ᱛᱮᱦᱮᱱᱟ ᱾ ᱛᱟᱨᱯᱚᱨᱮ ᱜᱮᱰᱮ ᱫᱚ ᱛᱟᱨᱯᱚᱨ ᱱᱮᱛᱟᱨ ᱫᱩᱧ ᱧᱮᱞᱮᱫ ᱠᱚᱣᱟ ᱜᱮᱸᱰᱮ ᱵᱮ-ᱵᱟᱫ ᱛᱮ ᱫᱚ ᱵᱮᱥᱤ ᱳᱭ ᱥᱤᱢ ᱟᱨ ᱢᱮᱨᱚᱢ ᱞᱮ ᱪᱟᱥᱮᱫ ᱤᱭᱟᱹ ᱟᱹᱥᱩᱞᱮᱫ ᱠᱚᱣᱟᱞᱮ᱾
ᱟᱪᱪᱷᱟ
ᱦᱳᱭ
ᱟᱹᱰᱤ ᱱᱟᱯᱟᱭ ᱠᱟᱛᱷᱟ ᱱᱟᱦᱟᱜ ᱦᱮᱸᱥᱮ᱾
ᱦᱚᱭ
ᱚᱱᱟ ᱥᱟᱶᱛᱮ ᱟᱢ ᱞᱟᱹᱭ ᱠᱮᱫᱟᱢ ᱱᱟᱦᱟᱜ ᱤᱭᱟᱹᱯᱮ ᱟᱹᱥᱩᱞᱮᱫ ᱠᱚᱣᱟ᱾ ᱮ ᱟᱞᱮ ᱥᱮᱫ ᱡᱩᱫᱤᱢ ᱞᱟᱹᱭᱟ ᱱᱚᱝᱠᱟ ᱟᱫᱽ ᱠᱚ ᱮ ᱵᱷᱤᱰᱤ ᱱᱟᱦᱟᱜ ᱞᱟᱦᱟ ᱛᱮ ᱵᱷᱤᱰᱤ ᱠᱚ ᱟᱹᱥᱩᱞᱮᱫ ᱠᱚ ᱛᱟᱦᱮᱸ ᱾ ᱱᱤᱛᱚᱜ ᱫᱚ ᱟᱫᱚ ᱵᱷᱤᱰᱤ ᱵᱟᱝᱠᱚ ᱧᱮᱞᱚᱜᱚᱜ ᱠᱟᱱᱟ ᱾ ᱚᱱᱟ ᱥᱟᱶᱛᱮ ᱜᱮᱰᱮ ᱟ ᱦᱚᱸ ᱜᱮᱰᱮ ᱫᱚ ᱟᱹᱰᱤ ᱠᱚᱢ ᱜᱮ ᱱᱟᱦᱟᱜ ᱮᱠᱷᱚᱱ ᱜᱮᱠᱚ ᱟᱹᱥᱩᱞᱮᱫ ᱠᱚ ᱛᱟᱦᱮᱸ ᱾ ᱱᱤᱛᱚᱜ ᱦᱚᱸ ᱚᱱᱠᱟ ᱜᱮ ᱾ ᱦᱟᱸᱥᱫᱟ ᱠᱚᱫᱚ ᱠᱚ ᱢᱮᱱᱟ ᱥᱮ ᱪᱮᱫ ᱜᱮᱰᱮ ᱟᱹᱥᱩᱞ ᱵᱟᱝ ᱜᱟᱱᱚᱜ ᱛᱟᱠᱚᱣᱟ?
ᱦᱳᱭ ᱦᱳᱭ
ᱚᱱᱟ ᱠᱷᱟᱛᱤᱨ ᱛᱟᱨᱯᱚᱨᱮ ᱚᱱᱠᱟ ᱟᱨ ᱦᱮᱸ ᱞᱟᱹᱭ ᱢᱮ᱾
ᱞᱟᱹᱭ ᱛᱟᱦᱞᱮ ᱟᱯᱮ ᱚᱲᱟᱜ ᱨᱮᱫᱚ ᱥᱤᱢ ᱠᱚᱫᱚ ᱢᱮᱱᱟᱜ ᱠᱚᱜᱮᱭᱟ ᱛᱚ?
ᱦᱮᱸ ᱥᱤᱢ ᱢᱮᱱᱟᱜ ᱠᱚᱣᱟ ᱟᱫᱚ ᱱᱤᱛᱚᱜ ᱡᱤᱭᱟᱹᱞᱤ ᱫᱚ ᱩᱭᱦᱟᱹᱨ ᱠᱚ ᱵᱟᱝ ᱦᱤᱡᱩᱜ ᱠᱟᱱᱟ᱾ ᱧᱛᱩᱢ ᱠᱚ᱾
ᱦᱳᱭ ᱟᱪᱪᱷᱟᱧ ᱢᱮᱱᱫᱟ ᱡᱮ ᱡᱟᱦᱟᱸᱭ ᱚᱱᱮ ᱵᱟᱡᱟᱨ ᱠᱚᱨᱮ ᱠᱚ ᱧᱟᱢᱚᱜ ᱫᱚ ᱩᱱᱠᱩ ᱥᱤᱢ, ᱟᱨ ᱚᱲᱟᱜ ᱥᱤᱢ ᱵᱮᱥᱤᱢ ᱠᱩᱥᱤᱭᱟᱠᱚᱣᱟ ᱢᱟᱱᱮ ᱡᱚᱢ ᱨᱮ ᱟᱨᱠᱤ ᱥᱮ ᱚᱲᱟᱜ ᱨᱮᱱ ᱥᱮ ᱵᱟᱡᱟᱨ ᱨᱮᱱ ᱵᱮᱥᱤᱢ ᱠᱩᱥᱤᱭᱟᱠᱚᱣᱟ?
ᱥᱤᱢ ᱫᱚ ᱥᱟᱹᱨᱤ ᱠᱟᱛᱷᱟ ᱞᱟᱹᱭ ᱛᱮᱫᱚ ᱱᱟᱜ, ᱮᱸ ᱵᱟᱡᱟᱨ ᱨᱮᱱ ᱥᱤᱢ ᱫᱚ ᱩᱱᱟᱹᱜ ᱟᱹ ᱥᱤᱵᱤᱞ ᱫᱚ ᱤᱧ ᱫᱚ ᱵᱟᱹᱧ ᱟᱹᱭᱠᱟᱹᱣ ᱜᱮᱭᱟ ᱚᱲᱟᱜ ᱨᱮᱱ ᱱᱩᱠᱩ ᱥᱤᱢ ᱜᱮ ᱱᱟᱯᱟᱭ ᱠᱚ ᱥᱤᱵᱤᱞᱟ᱾ ᱵᱟᱡᱟᱨ ᱨᱮᱱ ᱫᱚ ᱨᱟᱱ ᱢᱩᱨᱜᱟᱹᱱ ᱛᱮ ᱟᱹᱰᱤ ᱞᱚᱜᱚᱱ ᱠᱚ ᱦᱟᱨᱟ ᱦᱚᱪᱚ ᱠᱚᱣᱟ, ᱡᱟᱦᱟᱸ ᱠᱷᱟᱹᱛᱤᱨ ᱱᱩᱠᱩ ᱫᱚ ᱦᱚᱲᱢᱚ ᱥᱮ ᱳᱡᱚᱱ ᱛᱮᱜᱮ ᱡᱟᱹᱥᱛᱤ ᱡᱟᱹᱥᱛᱤ ᱠᱚ ᱦᱩᱭᱩᱜᱼᱟ᱾ ᱡᱟᱛᱮ ᱟᱠᱚᱣᱟᱜ ᱯᱚᱭᱥᱟ ᱤᱱᱠᱟᱢ ᱠᱟᱹᱣᱰᱤ ᱤᱱᱠᱟᱢ ᱱᱟᱯᱟᱭ ᱛᱮ ᱦᱩᱭᱩᱜ ᱢᱟ᱾ ᱟᱢ ᱫᱚ ᱛᱟᱦᱚᱞᱮ ᱪᱮᱫ ᱞᱮᱠᱟᱱᱟᱜ?
ᱦᱳᱭ ᱤᱧ ᱫᱚ ᱡᱟᱦᱟᱸ ᱞᱮᱠᱟ ᱵᱟᱡᱟᱨ ᱨᱮᱱ ᱥᱤᱢ ᱫᱩᱧ ᱢᱚᱱᱮ ᱠᱚᱣᱟ, ᱯᱤᱴᱷᱟᱹ ᱞᱟᱴᱷᱟ ᱡᱚᱠᱷᱚᱱ ᱡᱤᱞ ᱯᱤᱴᱟᱹ ᱵᱟᱝ ᱠᱚ ᱵᱮᱱᱟᱣ ᱠᱚᱨᱟᱣᱟ ᱠᱚ ᱛᱚᱠᱷᱚᱱ ᱜᱮ ᱤᱧ ᱫᱚ ᱥᱤᱵᱤᱞᱤᱧᱟ, ᱮᱢᱱᱤ ᱩᱛᱩ ᱠᱚᱫᱚ ᱵᱟᱝ ᱥᱤᱵᱤᱞᱤᱧᱟ᱾ ᱟᱨ ᱚᱲᱟᱜ ᱨᱮᱱ ᱡᱟᱦᱟᱸ ᱥᱤᱢ ᱢᱮᱱᱟᱜ ᱠᱚ ᱠᱚᱣᱟ ᱩᱱᱠᱩ ᱫᱚ ᱩᱛᱩ ᱨᱮ ᱵᱮᱥ ᱥᱤᱵᱤᱞᱤᱧᱟ ᱤᱧ᱾
ᱟᱪᱪᱷᱟ ᱟᱫᱚ ᱱᱷᱟᱜ ᱚᱲᱟᱜ ᱥᱤᱢ ᱡᱤᱞ ᱯᱤᱴᱷᱟᱹ ᱫᱚ ᱤᱧ ᱫᱚ ᱱᱷᱟᱜ ᱱᱤᱛᱚᱜ ᱦᱟᱹᱵᱤᱡ ᱟᱨᱤᱧ ᱡᱚᱢᱟ᱾ ᱩᱱᱟ. ᱜ ᱱᱟᱯᱟᱭᱟ ᱟᱨ ᱥᱤᱢ ᱡᱤᱞ ᱫᱚ ᱢᱮᱱᱟ ᱠᱚ ᱥᱮ ᱠᱟᱹᱴᱤᱡ ᱥᱚᱠᱛᱚ ᱧᱚᱜ ᱯᱤᱴᱷᱟᱹᱜᱼᱟ ᱟᱨ ᱱᱩᱠᱩ ᱦᱮᱸ ᱡᱟᱦᱟᱸᱭ ᱯᱳᱞᱴᱨᱤ ᱡᱤᱞ ᱱᱩᱠᱩ ᱥᱤᱢ ᱜᱮ ᱠᱟᱱᱟ ᱠᱚ᱾ ᱥᱩᱠᱨᱤ ᱡᱤᱞ ᱟᱨᱠᱤ ᱥᱩᱠᱨᱤ ᱡᱤᱞ ᱠᱟᱹᱴᱤᱡ, ᱡᱟᱹᱱᱤᱡ ᱞᱟᱹᱵᱤᱫ ᱧᱚᱜ ᱯᱤᱴᱷᱟ. ᱜᱼᱟ᱾
ᱦᱳᱭ
ᱵᱟᱝ ᱡᱟᱦᱟᱸᱭ ᱚᱲᱟᱜ ᱨᱮᱱ ᱥᱤᱢ ᱢᱮᱱᱟᱜ ᱠᱚᱣᱟ ᱩᱱᱠᱩ ᱫᱚᱧ ᱢᱚᱱᱮᱭᱟ ᱡᱮ ᱠᱮᱴᱮᱡᱚᱜᱼᱟ ᱯᱤᱴᱷᱟᱹ᱾ ᱟᱨ ᱡᱟᱦᱟᱸ ᱵᱟᱡᱟᱨ ᱨᱮᱠᱚ ᱟᱠᱷᱨᱤᱧ ᱠᱚᱫᱚ ᱩᱱᱠᱩ ᱥᱤᱢ᱾
ᱦᱮᱸ
ᱚᱱᱟ ᱯᱤᱴᱷᱟᱹ ᱫᱚ ᱞᱟᱹᱵᱤᱫᱚᱜᱼᱟ᱾
ᱦᱮᱸ ᱚᱱᱟ ᱤᱫᱤ ᱠᱟᱛᱮᱫ ᱦᱟᱸᱜ ᱤᱧᱟᱜ ᱵᱟᱲᱟᱭ ᱵᱟᱹᱱᱩᱜ ᱫᱚ ᱢᱮᱱᱠᱷᱟᱱ ᱦᱚᱭᱛᱚ ᱥᱩᱠᱨᱤ ᱡᱤᱞ ᱫᱚ ᱮᱢᱱᱤ ᱛᱮᱜᱮ ᱞᱟᱹᱵᱤᱫ ᱧᱚᱜ ᱯᱤᱴᱷᱟᱹᱜᱼᱟ ᱥᱮ?
ᱦᱳᱭ ᱦᱳᱭ
ᱟᱨ ᱥᱤᱢ ᱡᱤᱞ ᱨᱮᱭᱟᱜ ᱫᱚ ᱱᱟᱜ ᱵᱟᱹᱧ ᱵᱟᱰᱟᱭᱟ, ᱩᱱᱟᱹᱜ ᱫᱚ ᱢᱮᱱᱠᱷᱟᱱ ᱱᱚᱣᱟ ᱥᱩᱠᱨᱤ ᱡᱮᱞ ᱞᱮᱠᱟ ᱫᱚ ᱦᱟᱸᱜ ᱩᱱᱟᱹᱜ ᱱᱟᱯᱟᱭ ᱫᱚ ᱵᱟᱝ ᱦᱩᱭᱩᱜ ᱜᱮᱭᱟ᱾
ᱚᱳᱭ ᱛᱟᱦᱚᱞᱮ ᱥᱩᱠᱨᱤ ᱡᱤᱞ ᱯᱤᱴᱷᱟᱹ ᱫᱚᱢ ᱡᱚᱢ ᱜᱮᱭᱟ ᱛᱚ?
ᱦᱮᱸ ᱠᱩᱥᱤᱭᱟᱜ ᱜᱤᱭᱟᱹᱧ ᱟᱹᱰᱤ ᱱᱟᱯᱟᱭ ᱢᱮᱱᱠᱷᱟᱱ ᱥᱩᱠᱨᱤ ᱡᱤᱞ ᱡᱤᱞ ᱛᱮᱜ ᱤᱧ ᱡᱚᱢ ᱛᱟᱦᱮᱸᱜ, ᱤᱛᱤᱞ ᱫᱚ ᱵᱟᱹᱧ ᱡᱚᱢ ᱛᱟᱦᱮᱸᱜ᱾